ᱦᱮᱸ ᱜᱚᱝᱠᱮ ᱡᱚᱦᱟᱨ ᱜᱮ
ᱦᱩᱸ ᱡᱚᱦᱟᱨ ᱜᱮ ᱡᱚᱦᱟᱨ ᱜᱮ ᱦᱚᱜ ᱚᱠᱟ ᱠᱷᱚᱡ ᱵᱮᱱ ᱨᱚᱲᱮᱫ ᱠᱟᱱᱟ
ᱦᱮᱸ
ᱚᱠᱟ ᱠᱷᱚᱡ ᱵᱤᱱ ᱨᱚᱲᱮᱫ ᱠᱟᱱᱟ
ᱚᱻ ᱟᱹᱞᱤᱧ ᱫᱚ ᱦᱟᱸᱜ ᱱᱚᱣᱟ ᱡᱷᱟᱲᱜᱨᱟᱢ ᱰᱤᱥᱴᱤᱠ ᱠᱷᱚᱱ
ᱟᱪᱪᱷᱟ ᱟᱪᱪᱷᱟ ᱟᱪᱪᱷᱟ ᱡᱷᱟᱲᱜᱨᱟᱢ ᱰᱤᱥᱴᱤᱠ
ᱡᱟᱦᱟᱸ ᱚᱭᱮᱥᱴ ᱵᱮᱝᱜᱚᱞ
ᱟᱪᱪᱷᱟ ᱚᱭᱮᱥᱴ ᱵᱮᱝᱜᱚᱞ ᱦᱮᱸ ᱦᱮᱸ᱾ ᱧᱩᱛᱩᱢ ᱫᱚ ᱟᱹᱵᱤᱱᱟᱜ ᱫᱚ ᱪᱮᱫ?
ᱮᱦᱮᱸᱻ
ᱦᱮᱞᱳ
ᱟᱪᱪᱷᱟ ᱦᱮᱸ ᱡᱩᱫᱤ ᱞᱤᱧ ᱞᱟᱹᱭᱟ ᱚᱱᱟ ᱠᱚ ᱵᱟᱝ ᱞᱟᱹᱭ ᱠᱟᱛᱮᱫ ᱢᱟᱱᱮ ᱡᱮᱠᱳᱱᱳ ᱡᱟᱦᱟᱱᱟᱜ ᱢᱤᱫᱴᱟᱹᱝ ᱥᱟᱛᱟᱢ ᱤᱫᱤ ᱠᱟᱛᱮᱜ ᱨᱚᱲ ᱞᱮᱠᱷᱟᱱ ᱱᱟᱯᱟᱭ ᱠᱚᱜᱼᱟ
ᱦᱮᱸ ᱦᱮᱸ ᱪᱤᱱᱟᱹ ᱯᱚᱨᱤᱪᱚᱭ ᱢᱤᱫᱴᱮᱡ ᱵᱟᱝ ᱟᱹᱞᱤᱧ ᱫᱚᱞᱤᱧ ᱢᱮᱱᱮᱫ ᱛᱟᱦᱮᱱᱟ ᱢᱤᱫᱴᱮᱡ ᱮᱸ ᱤᱱᱴᱨᱳ ᱵᱟᱱᱟ ᱦᱚᱲ ᱮᱢ ᱠᱟᱛᱮᱜ ᱡᱟᱦᱟᱱᱟᱜ ᱢᱤᱫᱴᱮᱡ ᱜᱮ ᱴᱚᱯᱤᱠ ᱱᱤᱭᱟᱹ ᱞᱟᱝ ᱰᱤᱥᱠᱟᱥ ᱠᱮᱭᱟ ᱱᱟᱯᱟᱭ ᱵᱷᱟᱹᱜᱤ ᱠᱚᱜᱼᱟ
ᱡᱟᱭ ᱦᱳᱠ ᱟᱫᱚ ᱯᱟᱨᱥᱚᱱᱟᱞ ᱰᱤᱴᱮᱞᱥ ᱫᱚ ᱱᱚᱣᱟ ᱮᱯ ᱛᱟᱞᱟᱨᱮ ᱜᱟᱞᱢᱟᱨᱟᱣ ᱫᱚ ᱟᱥᱟ ᱠᱚᱨᱮ ᱫᱚ ᱵᱟᱝ ᱜᱟᱱᱚᱜᱼᱟ ᱟᱹᱞᱤᱧᱟᱜ ᱡᱟᱦᱟᱸ ᱫᱤᱥᱼᱼ ᱪᱩᱰᱤᱥᱛᱟ
ᱦᱮᱸ ᱟᱪᱪᱷᱟ ᱟᱪᱪᱷᱟ ᱵᱷᱟᱹᱜᱤ ᱜᱮᱭᱟ ᱢᱟ ᱛᱚᱵᱮ ᱨᱚᱲ ᱵᱤᱱ
ᱦᱮᱸ ᱞᱟᱹᱭ ᱫᱟᱹᱞᱤᱧ ᱛᱟᱦᱚᱞᱮ ᱟᱹᱵᱤᱱ ᱫᱚ ᱪᱮᱫ ᱵᱤᱱ ᱪᱤᱠᱟᱹᱭᱮᱫᱟ ᱱᱤᱛᱚᱜ ᱫᱚ?
ᱦᱮᱸᱻ ᱮᱭᱛᱚ ᱫᱩᱲᱩᱵ ᱠᱟᱱᱟᱞᱤᱧ
ᱟᱪᱪᱷᱟ ᱟᱪᱪᱷᱟ ᱱᱟᱯᱟᱭ ᱜᱮ ᱢᱮᱱᱟᱜ ᱵᱮᱱᱟ?
ᱩᱜ ᱦᱩᱸ ᱱᱟᱯᱟᱭ ᱜᱮ ᱢᱮᱱᱟᱜ ᱞᱤᱧᱟ ᱟᱹᱵᱤᱱ ᱜᱮ ᱪᱮᱫ ᱞᱮᱠᱟ?
ᱦᱮᱸ ᱟᱹᱞᱤᱧ ᱦᱚᱸ ᱱᱷᱟᱜ ᱱᱟᱯᱟᱭ ᱜᱮ ᱢᱮᱱᱟᱜ ᱞᱤᱧᱟ ᱟᱨ ᱜᱷᱟᱨᱚᱸᱡᱽᱼᱼ ᱠᱚᱨᱮ ᱡᱚᱛᱚ ᱦᱚᱲ ᱯᱮ ᱱᱟᱯᱟᱭ ᱵᱟᱲᱟ ᱜᱮᱭᱟ ᱥᱮ?
ᱦᱩᱸ ᱦᱩᱸ ᱪᱟᱸᱫᱚᱣᱟᱜ ᱫᱟᱭᱟ ᱫᱩᱞᱟᱹᱲ ᱛᱮ ᱱᱟᱯᱟᱭ ᱜᱮ ᱟᱵᱮᱱ ᱜᱮ?
ᱦᱮᱸ ᱟᱹᱞᱤᱧ ᱦᱚᱸ ᱱᱷᱟᱜ ᱜᱷᱟᱨᱚᱸᱧᱡᱽ ᱠᱚᱨᱮ ᱦᱚᱸ ᱡᱚᱛᱚ ᱜᱮ ᱱᱟᱯᱟᱭ ᱵᱟᱲᱟ ᱜᱮ ᱢᱮᱱᱟᱜ ᱞᱮᱭᱟ᱾
ᱦᱩᱸ
ᱦᱮᱸᱻ ᱛᱟᱦᱚᱞᱮ ᱞᱟᱹᱭ ᱫᱟᱹᱞᱤᱧ ᱡᱮ ᱟᱯᱮ ᱥᱮᱫ ᱫᱚ ᱦᱚᱭ ᱦᱤᱸᱥᱤᱫ ᱠᱚ ᱚᱠᱟ ᱞᱮᱠᱟ ᱥᱮᱨᱢᱟ ᱡᱟᱹᱲᱤ ᱠᱚ ᱡᱟᱹᱲᱤ ᱟᱯᱮ ᱠᱟᱱᱟᱭ ᱥᱮ ᱵᱟᱝ
ᱦᱮᱸ ᱦᱮᱸ ᱡᱟᱹᱲᱤ ᱢᱟ ᱟᱹᱰᱤ ᱵᱮᱥ ᱜᱮᱭ ᱡᱷᱟᱹᱲ ᱮᱫᱟᱭ ᱠᱤᱪᱷᱩ ᱠᱷᱚᱱ ᱞᱟᱦᱟ ᱜᱮ ᱫᱟᱜ ᱠᱮᱫᱟᱭ ᱱᱤᱛᱚᱜ ᱫᱚ ᱟᱹᱥᱩᱲ ᱵᱟᱲᱟ ᱦᱩᱭ ᱟᱠᱟᱱᱟ
ᱟᱪᱪᱷᱟ ᱟᱪᱪᱷᱟ ᱦᱮᱸ ᱟᱞᱮᱥᱮᱫ ᱦᱚᱸᱱᱟᱜ ᱠᱤᱪᱷᱤ ᱠᱷᱮ ᱠᱤᱪᱷᱩ ᱠᱷᱚᱱ ᱞᱟᱦᱟ ᱜᱮ ᱫᱟᱜ ᱵᱟᱲᱟ ᱜᱚᱫ ᱠᱮᱫᱟᱭ ᱟᱨ ᱱᱤᱛᱚᱜ ᱫᱚᱭ ᱟᱹᱥᱩᱲ ᱟᱠᱟᱜᱼᱟ
ᱟᱪᱪᱷᱟ ᱟᱪᱪᱷᱟ ᱟᱪᱪᱷᱟ ᱟᱨ ᱪᱟᱥ ᱵᱟᱥ ᱠᱚᱫᱚ ᱪᱮᱫ ᱞᱮᱠᱟ ᱟᱯᱮᱥᱮᱫ
ᱦᱮᱸ ᱪᱟᱥᱵᱟᱥ ᱠᱚᱫᱚ ᱦᱟᱸᱜ ᱟᱞᱮ ᱥᱮᱫ ᱫᱚ ᱤᱱᱠᱟᱹ ᱡᱳᱨᱥᱳᱨ ᱜᱮᱞᱮ ᱪᱷᱩᱴᱟᱹᱣ ᱜᱚᱫ ᱠᱟᱱᱟ ᱪᱟᱥ ᱫᱚ ᱟᱹᱰᱤ ᱪᱟᱥᱮᱫ ᱜᱮᱭᱟᱞᱮ ᱟᱨ ᱠᱤᱪᱷᱷᱤ ᱫᱤᱱ ᱜᱟᱱ ᱦᱚᱭᱛᱚ ᱵᱟᱠᱤ ᱢᱮᱱᱟᱜᱼᱟ᱾ ᱟᱨ ᱪᱟᱥᱟᱜ ᱢᱟᱱᱮ ᱨᱚᱦᱚᱭ ᱠᱚᱞᱮ ᱯᱩᱨᱟᱹᱣᱟ
ᱦᱮᱸ
ᱚ ᱟᱨ ᱟᱯᱮ ᱥᱮᱫ ᱜᱮ
ᱟᱞᱮ ᱥᱮᱫ ᱠᱚᱫᱚ ᱡᱚᱛᱚ ᱦᱚᱲ ᱞᱟᱜᱟᱣ ᱵᱟᱲᱟ ᱠᱟᱛᱮᱫ ᱱᱤᱛᱚᱜ ᱫᱚ ᱚᱲᱟᱜ ᱠᱚᱨᱮ ᱜᱮᱠᱚ ᱟᱨᱟᱢ ᱵᱟᱲᱟᱭ ᱜᱮᱭᱟ᱾
ᱦᱮᱸ ᱱᱤᱛᱚᱜ ᱫᱚ ᱵᱟᱝ ᱟᱨᱠᱤ ᱦᱚᱸᱜᱚᱭ ᱛᱚ ᱢᱟᱱᱮ ᱟᱨ ᱱᱤᱭᱟᱹ ᱚᱠᱛᱚ ᱟᱨᱠᱤ ᱵᱟᱹᱞᱤᱧ ᱞᱟᱹᱭᱫᱟ ᱡᱮ ᱱᱤᱭᱟᱹ ᱱᱤᱛᱚᱜ ᱜᱮ ᱦᱟᱸᱜ ᱱᱤᱛᱚᱜᱟ ᱫᱚ ᱵᱟᱝ ᱢᱟᱱᱮ
ᱦᱮᱸ ᱵᱩᱡᱷᱟᱹᱣ ᱠᱮᱫᱟ ᱞᱤᱧ ᱵᱩᱡᱷᱟᱹᱣ ᱠᱮᱫᱟ ᱞᱤᱧ ᱡᱮ ᱟᱵᱤᱱ ᱵᱤᱱ ᱢᱮᱱ ᱠᱮᱫᱟ ᱪᱟᱥ ᱵᱟᱥ ᱛᱚ ᱟᱞᱮ ᱟᱞᱮ ᱥᱮᱫ ᱫᱚ ᱦᱩᱲᱩ ᱠᱚ ᱨᱚᱦᱚᱭ ᱵᱟᱲᱟ ᱠᱟᱛᱮ ᱡᱚᱛᱚ ᱛᱚ ᱦᱚᱲ ᱨᱟᱠᱟᱵ ᱠᱟᱛᱮᱜ ᱱᱤᱛᱚᱜ ᱫᱚ ᱚᱲᱟᱜ ᱨᱮᱜᱮ ᱛᱟᱦᱸᱮᱱ ᱵᱟᱲᱟᱭ ᱜᱮᱭᱟ ᱠᱚ
ᱚ ᱟᱪᱪᱷᱟ ᱟᱪᱪᱷᱟ ᱢᱟᱱᱮ ᱨᱚᱦᱚᱭ ᱠᱚᱫᱚ ᱯᱮ ᱠᱚᱢ ᱮ ᱥᱟᱹᱛ ᱜᱚᱫ ᱠᱟᱫᱟ ᱡᱟᱭ ᱦᱳᱠ ᱟᱹᱰᱤ ᱱᱟᱯᱟᱭ ᱠᱟᱛᱷᱟ ᱟᱹᱰᱤ ᱞᱟᱦᱟ ᱨᱮᱯᱮ ᱥᱟᱹᱛ ᱜᱚᱫ ᱟᱠᱟᱜᱼᱟ ᱦᱟᱸᱜ
ᱱᱚᱛᱮ ᱫᱚ ᱡᱚᱛᱚ ᱠᱤᱪᱷᱩ ᱜᱮ ᱪᱟᱥ ᱡᱚᱛᱚ ᱠᱤᱪᱷᱩ ᱯᱷᱟᱥ ᱱᱚᱛᱮ ᱠᱚ ᱨᱚᱦᱚᱭᱟ ᱪᱟᱥ ᱱᱚᱛᱮ ᱨᱮᱫᱚ ᱦᱳᱲᱳ ᱦᱩᱭᱩᱜ ᱡᱚᱱᱰᱨᱟ ᱦᱩᱭᱩᱜ ᱜᱩᱦᱩᱢ ᱦᱩᱭᱩᱜ ᱛᱩᱲᱤ ᱦᱩᱭᱩᱜ ᱥᱚᱵᱽᱡᱤ ᱦᱩᱭᱩᱜ ᱡᱚᱛᱚ ᱠᱤᱪᱷᱩ ᱜᱮ ᱯᱷᱟᱥᱴ ᱡᱚᱢ ᱠᱮᱫᱟ ᱵᱤᱱ
ᱟᱪᱪᱷᱟ ᱟᱹᱰᱤ ᱱᱟᱯᱟᱭ ᱠᱟᱛᱷᱟ ᱡᱟᱭ ᱦᱳᱠ ᱛᱟᱦᱚᱞᱮ ᱩᱱᱟᱹᱜ ᱠᱤᱪᱷᱩ ᱵᱤᱱ ᱞᱟᱹᱭ ᱮᱫᱟ ᱢᱟᱱᱮ ᱟᱹᱞᱤᱧ ᱯᱳᱭᱞᱳ ᱨᱮ ᱟᱹᱵᱤᱱ ᱴᱷᱮᱱ ᱦᱮᱸ ᱢᱤᱫ ᱴᱮᱱ ᱛᱮᱞᱟ ᱞᱤᱧ ᱠᱷᱚᱡᱚᱜᱼᱟ ᱢᱟᱱᱮ ᱟᱹᱵᱤᱱ ᱫᱚ ᱚᱠᱟ ᱴᱚᱴᱷᱟ ᱠᱟᱱᱟ ᱵᱤᱱ
ᱟᱹᱞᱤᱧ ᱫᱚ ᱩᱛᱛᱚᱨ ᱫᱤᱱᱟᱡᱽ ᱯᱩᱨ ᱰᱤᱥᱴᱤᱠ
ᱟᱪᱪᱷᱟ ᱟᱪᱪᱷᱟ ᱡᱟᱭ ᱦᱳᱠ ᱟᱹᱰᱤ ᱱᱟᱯᱟᱭ ᱠᱟᱛᱷᱟ ᱛᱟᱦᱚᱞᱮ ᱟᱜ ᱩᱛᱛᱚᱨ ᱫᱤᱱᱟᱡᱽ ᱯᱩᱨ ᱫᱚ ᱦᱟᱸᱜ ᱵᱟᱹᱞᱤᱧ ᱥᱮᱱ ᱠᱟᱱᱟ
ᱟᱪᱪᱷᱟ ᱛᱚ ᱟᱫᱚ ᱥᱴᱩᱰᱮᱱᱴ ᱦᱮᱸ
ᱮᱸᱦᱮᱸ
ᱱᱤᱛᱚᱜ ᱫᱚ ᱟᱵᱤᱱ ᱫᱚ ᱥᱴᱩᱰᱮᱱᱴ ᱜᱮ ᱦᱟᱸ ᱠᱚᱞᱮᱡᱽᱚᱜ ᱠᱟᱱᱟ ᱵᱮᱱ
ᱦᱮᱸ ᱦᱮᱸ ᱦᱮᱸ ᱠᱚᱞᱮᱡᱽ ᱠᱚᱞᱮᱡᱽ ᱦᱮᱸ
ᱠᱚᱢᱯᱞᱤᱴ ᱥᱮ ᱠᱚᱢᱯᱞᱤᱴ ᱞᱟᱜᱟ ᱞᱟᱜᱤ
ᱵᱟᱝ ᱵᱟᱝ ᱮᱠᱷᱚᱱᱳ ᱢᱟᱱᱮ ᱨᱟᱱᱤᱝ ᱨᱮᱜᱮ ᱦᱟᱸᱜ ᱢᱮᱱᱟᱜ ᱞᱤᱧᱟ ᱞᱟᱹᱭ ᱜᱟᱱᱚᱜᱼᱟ
ᱛᱚ ᱢᱤᱰᱤᱭᱟᱢ ᱫᱚ ᱟᱵᱤᱱᱟᱜ ᱫᱚ ᱪᱮᱫ ᱛᱟᱦᱮᱸ ᱠᱟᱱᱟ ᱚᱞᱪᱤᱠᱤ ᱥᱮ ᱵᱟᱝᱞᱟ
ᱵᱟᱝ ᱟᱹᱞᱤᱧ ᱫᱚ ᱥᱟᱱᱛᱟᱞᱤ ᱢᱤᱰᱤᱭᱟᱢ ᱠᱟᱱᱟᱞᱤᱧ ᱦᱟᱸᱜ ᱡᱟᱦᱟᱸ ᱚᱞᱪᱤᱠᱤ ᱤᱥᱠᱨᱤᱯᱴ ᱚᱞᱪᱤᱠᱤ ᱞᱤᱯᱤ ᱛᱮ ᱟᱨ ᱠᱤ
ᱟᱪᱪᱷᱟ ᱟᱪᱪᱷᱟ ᱟᱪᱪᱷᱟ᱾ ᱚᱱᱟ ᱛᱮᱜᱮ ᱟᱵᱮᱱᱟᱜ ᱨᱚᱲ ᱟᱨ ᱟᱹᱞᱤᱧᱟᱜ ᱨᱚᱲ ᱫᱚ ᱟᱹᱰᱤ ᱛᱚᱯᱷᱟᱛ ᱜᱮᱞᱤᱧ ᱟᱸᱡᱚᱢᱮᱫ ᱠᱟᱱᱟ
ᱦᱮᱸ ᱚᱱᱠᱟ ᱫᱚ ᱦᱩᱭ ᱜᱚᱫᱚᱜ ᱜᱮᱭᱟ ᱡᱚᱛᱚ ᱦᱚᱲ ᱫᱚ ᱦᱚᱭᱛᱚ ᱟᱵᱤᱱ ᱟᱪᱪᱷᱟ ᱟᱵᱤᱱ ᱫᱚ ᱛᱟᱦᱞᱮ ᱵᱟᱝᱞᱟ ᱢᱤᱰᱤᱭᱟᱢ ᱥᱮ ᱥᱟᱱ
ᱦᱩᱸᱦᱩᱜ ᱵᱟᱝᱞᱟ ᱢᱤᱰᱤᱭᱟᱢ ᱟᱹᱞᱤᱧ ᱫᱚ
ᱡᱟᱭᱦᱳᱠ ᱟᱹᱰᱤ ᱱᱟᱯᱟᱭ ᱠᱟᱛᱷᱟ ᱛᱚ ᱚᱱᱠᱟ ᱨᱚᱲ ᱟᱲᱟᱝ ᱠᱚᱫᱚ ᱱᱟᱥᱮ ᱱᱟᱥᱮ ᱟᱞᱟᱫᱟ ᱦᱩᱭ ᱜᱚᱫᱚᱜ ᱜᱮᱭᱟ ᱚᱱᱟ ᱫᱚ ᱪᱮᱫ ᱮᱴᱠᱮ ᱴᱚᱬᱮ ᱵᱟᱭ ᱦᱳᱭᱳᱜᱼᱟ
ᱦᱮᱸ ᱦᱚᱲ ᱠᱟᱱ ᱜᱮᱭᱟ ᱵᱚᱱ ᱵᱩᱡᱷᱟᱹᱣ ᱜᱮᱭᱟ ᱵᱚᱱ ᱥᱮ ᱵᱟᱝ
ᱦᱮᱸ ᱮᱠᱟᱞ ᱜᱮ ᱮᱠᱟᱞ ᱜᱮ
ᱪᱮᱫ ᱠᱩᱠᱞᱤ ᱵᱮᱱ ᱢᱮᱱᱮᱫ ᱛᱟᱦᱮᱸᱱᱟ
ᱦᱮᱸ ᱠᱩᱠᱞᱤ ᱫᱚ ᱦᱟᱸᱜ ᱚ ᱞᱟᱹᱭ ᱮᱫ ᱛᱟᱦᱮᱸᱱᱟᱞᱤᱧ ᱡᱮ ᱟᱯᱮ ᱥᱮᱫ ᱛᱟᱦᱚᱞᱮ ᱚᱱᱟ ᱡᱟᱦᱟᱸ ᱜᱩᱦᱩᱢ ᱵᱤᱱ ᱞᱟᱹᱭ ᱠᱮᱫᱟ ᱜᱩᱦᱩᱢ ᱠᱚ ᱪᱟᱥ ᱜᱮᱭᱟ ᱠᱚ ᱟᱹᱰᱤ ᱵᱟᱹᱲᱛᱤ ᱥᱮ
ᱦᱮᱸ ᱦᱮᱸ ᱪᱟᱥ ᱜᱮᱭᱟ ᱠᱚ ᱵᱟᱹᱲᱛᱤ ᱜᱮ
ᱟᱪᱪᱷᱟ ᱛᱟᱦᱚᱞᱮ ᱚᱱᱟ ᱨᱮᱱᱟᱜ ᱜᱮ ᱠᱟᱹᱴᱤᱡ ᱟᱹᱞᱤᱧ ᱞᱤᱧ ᱠᱷᱚᱡᱚᱜᱼᱟ, ᱡᱮ ᱜᱩᱦᱩᱢ ᱪᱟᱥ ᱨᱮᱱᱟᱜ ᱡᱟᱦᱟᱸ ᱟᱹᱱ ᱟᱹᱨᱤ ᱥᱮ ᱡᱟᱦᱟᱸ ᱯᱨᱚᱥᱮᱥ ᱵᱚᱱ ᱢᱮᱛᱟᱜᱼᱟ ᱠᱟᱹᱴᱤᱡ ᱵᱤᱱ ᱞᱟᱹᱭᱟ ᱪᱟᱥ ᱞᱟᱹᱭ ᱞᱮᱠᱷᱟᱱ ᱵᱷᱟᱜᱤᱜᱼᱟ ᱠᱟᱨᱚᱱ ᱟᱞᱮ ᱥᱮᱫ ᱫᱚ ᱜᱩᱦᱩᱢ ᱪᱟᱥ ᱫᱚ ᱵᱟᱞᱤᱧ ᱧᱮᱞ ᱟᱠᱟᱫᱟ ᱦᱟᱸᱜ ᱚᱱᱟ ᱛᱮᱞᱤᱧ ᱠᱩᱞᱤᱭᱮᱫ ᱵᱤᱱᱟ᱾
ᱚ ᱟᱪᱪᱷᱟ ᱟᱪᱪᱷᱟ ᱮᱸ ᱜᱩᱦᱩᱢ ᱫᱚᱠᱚ ᱞᱟᱜᱟᱣ ᱵᱟᱲᱟᱭ ᱜᱮᱭᱟ ᱜᱚᱨᱚᱢ ᱥᱤᱡᱤᱱ
ᱟᱪᱪᱷᱟ
ᱛᱚ ᱡᱚᱸᱰᱨᱟ ᱡᱚᱸᱰᱨᱟ ᱟᱨ ᱜᱩᱦᱩᱢ ᱫᱚ ᱟᱸ ᱮᱸ ᱢᱤᱫ ᱞᱟᱜᱟ ᱞᱟᱹᱜᱤ ᱜᱮᱠᱚ ᱞᱟᱜᱟᱣ ᱜᱮᱭᱟ ᱠᱚ ᱛᱚ ᱜᱩᱦᱩᱢ ᱫᱚ ᱞᱟᱦᱟ ᱨᱮ ᱠᱷᱮᱛ ᱠᱚ ᱜᱟᱹᱰᱤ ᱠᱚᱛᱮ ᱥᱤᱭ ᱵᱟᱲᱟ ᱠᱟᱛᱮᱜ ᱥᱟᱦᱟᱨ ᱴᱟᱦᱟᱨ ᱮᱨ ᱵᱟᱲᱟ ᱠᱟᱛᱮᱜ ᱟᱫᱚ ᱚᱱᱮ ᱜᱩᱦᱩᱢ ᱠᱚ ᱠᱤᱨᱤᱧ ᱟᱹᱜᱩᱭᱟ ᱟᱫᱚᱢ ᱟᱫᱚ ᱚᱠᱚᱭ ᱪᱚᱝ ᱪᱟᱥ ᱤᱫᱤᱭᱮᱫ ᱠᱟᱱᱟᱭ ᱩᱱᱤ ᱴᱷᱮᱡ ᱫᱚ ᱤᱛᱟᱹ ᱞᱟᱹᱜᱤᱫ ᱜᱩᱦᱩᱢ ᱮ ᱫᱚᱦᱚ ᱠᱟᱜ ᱜᱮᱭᱟᱭ ᱱᱮᱛᱟᱨ ᱫᱚ ᱚᱱᱟ ᱜᱩᱦᱩᱢ ᱜᱮ ᱮᱨ ᱠᱮᱫᱟᱭ ᱛᱚ ᱡᱟᱱᱟᱢ ᱮᱱᱟ ᱟᱫᱚ, ᱚᱱᱮ ᱢᱤᱫ ᱫᱷᱟᱣ ᱵᱟᱨ ᱫᱷᱟᱣ ᱫᱟᱜ ᱟᱛᱮ ᱨᱟᱱ ᱠᱚ ᱤᱥᱯᱨᱚ ᱟᱛᱮᱜ, ᱚᱱᱮ ᱦᱩᱭᱩᱜ ᱜᱚᱫᱚᱜᱼᱟ ᱦᱟᱜ
ᱚ ᱟᱪᱪᱷᱟ ᱟᱪᱪᱷᱟ, ᱢᱟᱱᱮ ᱚᱱᱟ ᱫᱚ ᱩᱱᱟᱹᱜ ᱫᱟᱜ ᱨᱮᱱᱟᱜ ᱫᱚ ᱞᱟᱹᱠᱛᱤ ᱵᱟᱹᱱᱩᱜᱼᱟ ᱵᱟᱝ?
ᱚᱱ ᱠᱟ ᱚᱱᱟ ᱰᱷᱤᱨᱮᱢ ᱫᱟᱜ ᱠᱷᱟᱡ ᱦᱚᱸ ᱚᱱᱟ ᱠᱚᱫᱚ ᱚᱱᱮ ᱫᱟᱜ ᱵᱟᱭ ᱫᱟᱜ ᱰᱷᱤᱞ ᱞᱮᱱᱠᱷᱟᱡ ᱚᱱᱟ ᱚᱱᱟ ᱫᱚ ᱵᱟᱝ ᱦᱩᱭᱩᱜᱼᱟ ᱟᱨᱦᱚᱸ᱾
ᱟᱪᱪᱷᱟ, ᱟᱪᱪᱷᱟ, ᱢᱟᱱᱮ ᱡᱟᱹᱱᱤᱡ ᱠᱷᱟᱱ ᱚᱱᱠᱟ ᱱᱚᱥᱴᱚ ᱜᱚᱫᱚᱜᱼᱟ ᱵᱟᱝ?
ᱦᱮᱸ ᱱᱚᱥᱴᱚ ᱜᱚᱫᱚᱜᱼᱟ, ᱢᱟᱱᱮ ᱫᱟᱜᱼᱼ ᱫᱚ ᱢᱟᱱᱮ ᱡᱟᱹᱥᱛᱤ ᱦᱚᱸ ᱵᱟᱵᱤᱱ ᱫᱟᱜᱼᱟ, ᱟᱨ ᱠᱚᱢ ᱦᱚᱸ ᱟᱞᱚᱵᱤᱱ ᱫᱟᱜᱼᱟ, ᱢᱟᱱᱮ ᱢᱤᱰᱤᱭᱟᱢ ᱨᱮᱭᱟᱜ
ᱟᱪᱪᱷᱟ, ᱟᱪᱪᱷᱟ᱾ ᱦᱮᱸ ᱡᱟᱭᱦᱳᱠ ᱟᱭᱢᱟ ᱥᱟᱨᱦᱟᱣ ᱟᱹᱰᱤ ᱱᱟᱯᱟᱭ ᱵᱤᱱ ᱞᱟᱹᱭ ᱠᱮᱫᱟ᱾
ᱦᱮᱸ ᱦᱮᱸ
ᱟᱞᱮᱥᱮᱫ ᱫᱚ ᱦᱟᱸᱜ ᱚᱱᱠᱟ ᱜᱩᱦᱩᱢ ᱠᱚᱫᱚ ᱵᱟᱠᱚ ᱪᱟᱥ ᱜᱮᱭᱟ, ᱚᱱᱟ ᱡᱟᱹᱥᱛᱤ ᱫᱚ ᱦᱩᱲᱩ ᱜᱮᱠᱚ ᱪᱟᱥᱟ ᱚᱱᱟ᱾ ᱥᱮᱨᱢᱟ ᱨᱮ ᱢᱤᱫ ᱫᱷᱟᱣ ᱦᱚᱜᱼᱚᱭ ᱱᱤᱭᱟᱹ ᱚᱠᱛᱚ ᱜᱮ ᱦᱟᱸᱜ ᱡᱟᱦᱟᱸ ᱞᱮ ᱪᱟᱥᱟ ᱱᱤᱭᱟᱹ ᱚᱠᱛᱚ ᱜᱮᱞᱮ ᱪᱟᱥ ᱜᱮᱭᱟ
ᱟᱨ ᱚᱱᱠᱟ ᱟᱱᱟᱡ ᱯᱟᱛᱤ ᱠᱚ ᱡᱟᱦᱟᱸ ᱥᱚᱵᱽᱡᱤ ᱠᱚ ᱥᱟᱠ ᱥᱚᱵᱽᱡᱤ ᱠᱚᱦᱚᱸ ᱟᱠᱷᱨᱤᱧ ᱵᱟᱼ ᱚᱠᱟ ᱫᱚ ᱵᱟᱝ, ᱦᱚᱭᱛᱳ ᱚᱲᱟᱜ ᱥᱩᱨ ᱨᱮ ᱠᱚᱨᱮ ᱡᱟᱦᱟᱸ ᱵᱟᱲᱜᱮ ᱠᱚ ᱛᱟᱦᱮᱱᱟ ᱚᱱᱟ ᱠᱚᱨᱮ ᱜᱮᱞᱮ ᱪᱟᱥᱟ ᱚᱱᱟ ᱦᱚ ᱚᱲᱟᱜ ᱨᱮ ᱡᱚᱢ ᱢᱚᱛᱚᱜᱤ, ᱟᱠᱷᱨᱤᱧ ᱠᱚᱫᱚ ᱦᱟᱸᱜ ᱵᱟᱝᱟ᱾
ᱟᱞᱮ ᱥᱮᱫ ᱫᱚ ᱱᱚᱛᱮ ᱫᱚ ᱳᱭ ᱟᱠᱷᱨᱤᱧ ᱞᱟᱹᱜᱤᱫ ᱜᱮᱠᱚ ᱪᱟᱥᱟ, ᱟᱫᱚ ᱚᱸᱰᱮ ᱠᱷᱚᱡ ᱜᱤ ᱱᱤᱡᱮᱨ ᱦᱚᱲᱮᱢ ᱪᱟᱥ ᱞᱮᱠᱷᱟᱡ ᱫᱚᱢ ᱡᱚᱢ ᱜᱮᱭᱟ, ᱵᱟᱝ
ᱦᱮᱸ ᱦᱮᱸ ᱦᱮᱸ ᱮᱠᱟᱞ ᱜᱮᱭᱟ, ᱟᱫᱚ ᱚᱱᱟ ᱫᱚ ᱟᱯᱮ ᱦᱚᱸᱯᱮ ᱪᱟᱥ ᱮᱫᱟ ᱚᱱᱟ ᱥᱟᱶᱛᱮ ᱠᱟᱹᱴᱤᱡ ᱤᱱᱠᱟᱢ ᱦᱚᱸ ᱢᱤᱫ ᱵᱟᱨ ᱴᱟᱠᱟ ᱠᱟᱹᱣᱰᱤ ᱦᱚᱸ ᱯᱮ ᱨᱳᱡᱽᱜᱟᱨ ᱫᱟᱲᱮᱭᱟᱜ ᱠᱟᱱᱟ᱾
ᱦᱮᱸ ᱱᱚᱛᱮ ᱫᱚ ᱵᱷᱟᱜᱤ ᱦᱚᱲ ᱦᱚᱸ, ᱢᱟᱱᱮ ᱟᱭᱢᱟ ᱜᱟᱱ ᱠᱚᱠᱚ ᱞᱟᱜᱟᱣ ᱜᱮᱭᱟ ᱥᱚᱵᱡᱤ ᱠᱚ, ᱥᱚᱵᱡᱤ ᱠᱚ ᱞᱟᱜᱟᱣ ᱢᱟᱹᱨᱤᱪ ᱥᱚᱵᱡᱤ ᱵᱚᱞᱛᱮ ᱡᱟ ᱥᱚᱵᱡᱤ ᱢᱚᱫᱽᱫᱷᱮᱨᱮ ᱡᱟ ᱯᱚᱲᱟᱜ ᱠᱟᱱᱟ ᱟᱨᱠᱤ ᱡᱚᱛᱚ ᱴᱩᱠ ᱥᱚᱵᱡᱤ ᱢᱮᱱᱟᱜ ᱟᱠᱟᱫ᱾ ᱡᱚᱛᱚ ᱜᱮ ᱥᱚᱵᱡᱤ ᱠᱚ ᱞᱟᱜᱟᱣ ᱵᱟᱲᱟᱭ ᱜᱮᱭᱟ ᱠᱚ, ᱱᱚᱜᱼᱚᱭ ᱱᱤᱛᱚᱜ ᱢᱟ ᱠᱤᱪᱷᱩ ᱫᱤᱱ ᱞᱟᱦᱟᱜ ᱢᱟᱹᱨᱤᱪ ᱠᱚ ᱨᱚᱦᱚᱭ ᱞᱮᱜᱼᱟ ᱟᱭᱢᱟ ᱜᱟᱱ ᱦᱚᱲ ᱚᱱᱟ ᱢᱟᱹᱨᱤᱪ ᱟᱠᱷᱨᱤᱧ ᱠᱟᱛᱮᱜ ᱱᱤᱛᱚᱜ ᱚᱱᱟ ᱢᱟᱹᱨᱤᱪ ᱜᱚᱰᱟ ᱨᱮᱜᱮᱼᱼ ᱦᱩᱲᱩ ᱠᱚ ᱞᱟᱜᱟᱣ ᱵᱟᱲᱟ ᱠᱮᱫᱟ᱾
ᱚ ᱟᱪᱪᱷᱟ ᱟᱪᱪᱷᱟ ᱚᱱᱮ ᱡᱚᱛᱚ ᱴᱩᱠᱩ ᱞᱤᱧ ᱵᱩᱡᱷᱟᱹᱣ ᱮᱫᱟ ᱢᱟᱱᱮ ᱟᱯᱮ ᱚᱱᱛᱮᱱᱟᱜ ᱚᱱᱟ ᱠᱷᱮᱛ ᱠᱚᱫᱚ ᱡᱟᱹᱱᱤᱡ ᱮᱱᱠᱷᱟᱱ ᱯᱷᱟᱸᱠᱟ ᱫᱚ ᱵᱟᱝ ᱛᱟᱦᱮᱱᱟ ᱢᱟᱱᱮᱼᱼ ᱦᱟᱱᱟ ᱱᱚᱣᱟ ᱯᱮ ᱨᱟᱠᱟᱵ ᱞᱮᱠᱷᱟᱱ ᱜᱮ ᱟᱨᱦᱚᱸ ᱚᱱᱟ ᱥᱟᱶᱛᱮ ᱡᱟᱦᱟᱱᱟᱜ ᱜᱮᱯᱮ ᱞᱟᱜᱟᱣ ᱛᱚᱨᱟᱭᱟ ᱵᱟᱝ?
ᱦᱮᱸ ᱦᱮᱸ ᱢᱟᱱᱮ ᱵᱟᱠᱚ ᱢᱮᱱ ᱟᱠᱟᱫᱟ ᱢᱤᱫᱴᱮᱡ ᱜᱟᱹᱰᱤ ᱪᱟᱞᱟᱜ ᱠᱷᱟᱱ ᱢᱤᱫᱴᱮᱡ ᱜᱟᱹᱰᱤ ᱦᱤᱡᱩᱜᱼᱟ᱾
ᱦᱮᱸ ᱮᱠᱟᱞ ᱜᱮ ᱮᱠᱟᱞ ᱜᱮ
ᱟᱞᱮ ᱥᱮᱫ ᱱᱚᱛᱮ ᱫᱚ ᱚᱱᱮ ᱠᱷᱮᱛᱤ ᱜᱨᱚᱦᱚᱥᱛᱤ ᱪᱟᱥᱵᱟᱥ ᱫᱚ ᱟᱹᱰᱤ ᱢᱟᱱᱮ ᱡᱚᱛᱚ ᱦᱚᱲ ᱜᱤ᱾ ᱡᱚᱛᱚ ᱦᱚᱲ ᱴᱷᱮᱱ ᱟᱹᱰᱤ ᱟᱜᱽᱨᱚᱦᱚ ᱢᱮᱱᱟᱜᱼᱟ, ᱛᱷᱚᱲᱟ ᱡᱩᱢᱤ ᱡᱟᱭᱜᱟ ᱢᱮᱱᱟᱜᱼᱟ ᱛᱚ ᱚᱱᱠᱟᱜᱮ ᱛᱚ ᱡᱩᱢᱤ ᱯᱷᱟᱸᱠᱟ ᱫᱚᱦᱚ ᱵᱟᱝ ᱠᱟᱛᱮᱫ ᱫᱚ ᱡᱟᱦᱟᱱᱟᱜ ᱮᱢ ᱞᱟᱜᱟᱣ ᱞᱮᱠᱷᱟᱡ ᱢᱤᱫ ᱵᱟᱨ ᱴᱟᱠᱟ ᱦᱟᱱᱛᱮ ᱠᱷᱚᱱ ᱦᱤᱡᱩᱜᱼᱟ᱾
ᱮᱠᱟᱞ ᱜᱮ ᱦᱮᱸ ᱟᱹᱰᱤ ᱱᱟᱯᱟᱭ, ᱩᱭᱦᱟᱹᱨ ᱦᱟᱸᱜ ᱚᱱᱟ ᱠᱚᱫᱚ ᱡᱮᱢᱚᱱ ᱟᱞᱮ ᱥᱮᱫ ᱫᱚ, ᱟᱨ ᱮᱢᱱᱤᱛᱮ ᱫᱟᱜ ᱨᱮᱱᱟᱜ ᱦᱚᱸ ᱠᱟᱹᱴᱤᱡ ᱟᱱᱟᱴ ᱮᱴᱠᱮᱴᱚᱬᱮ ᱢᱮᱱᱟᱜᱼᱟ ᱚᱱᱟᱼᱼ ᱠᱷᱟᱹᱛᱤᱨ ᱛᱮ ᱵᱟᱞᱮ ᱪᱟᱥ ᱫᱟᱲᱮᱭᱟᱜ ᱜᱮᱭᱟ ᱦᱟᱸᱜ ᱦᱮᱸ
ᱟᱹᱞᱤᱧ ᱞᱤᱧ ᱢᱮᱱᱟ, ᱱᱚᱛᱮ ᱩᱛᱛᱚᱨ ᱫᱤᱱᱟᱡᱽᱯᱩᱨ ᱰᱤᱥᱴᱤᱠ ᱨᱮᱫᱚ ᱡᱚᱛᱚ ᱠᱟᱱ ᱛᱮᱜᱮ ᱟᱹᱰᱤ ᱥᱩᱵᱤᱫᱷᱟ, ᱢᱟᱱᱮ ᱫᱟᱜ ᱨᱮᱭᱟᱜ ᱦᱚᱸ᱾ ᱛᱤᱨᱤᱥ ᱯᱷᱩᱴ ᱪᱚᱞᱞᱤᱥ ᱯᱷᱩᱴ ᱵᱮᱢ ᱵᱤᱫ ᱞᱮᱠᱟᱱᱡ ᱜᱮ, ᱫᱟᱜ ᱵᱮᱱ ᱧᱟᱢᱟ ᱟᱞᱮᱥᱮᱫ ᱫᱚ᱾ ᱥᱮ ᱱᱩᱫᱤ, ᱱᱟᱞᱟ, ᱠᱷᱟᱞ, ᱵᱤᱞ, ᱯᱩᱠᱩᱨ ᱛᱟᱦᱮᱱ ᱜᱮᱭᱟ ᱢᱮᱥᱤᱱ ᱵᱮᱱ ᱤᱫᱤ ᱠᱮᱫᱟ ᱥᱮᱴ ᱠᱮᱫᱟ ᱵᱮᱮᱱ ᱦᱩᱱᱟᱹᱝ ᱫᱟᱜ ᱟᱫᱟ ᱵᱮᱱ ᱢᱤᱫ ᱦᱚᱲ ᱛᱮ ᱱᱮᱛᱟᱨ ᱢᱟ ᱠᱟᱹᱴᱤᱡ ᱠᱟᱹᱴᱤᱡ ᱢᱮᱥᱤᱱ ᱧᱟᱢᱚᱜ ᱜᱮᱭᱟ ᱢᱤᱫ ᱦᱚᱲ ᱛᱮ ᱫᱤᱯᱤᱞ ᱠᱮᱫᱟᱢ ᱤᱫᱤ ᱠᱮᱫᱟᱢ ᱫᱟᱜ ᱟᱫ ᱦᱩᱭᱱᱟ ᱦᱩᱱᱟᱹᱝ᱾
ᱦᱮᱸ ᱦᱮᱸ
ᱡᱚᱛᱚ ᱠᱤᱪᱷᱩ ᱜᱮ, ᱟᱨ ᱱᱚᱛᱮ ᱫᱚ ᱱᱚᱜᱼᱚᱭ ᱱᱤᱛᱚᱜ ᱦᱩᱲᱩ ᱪᱟᱵᱟᱜᱼᱟ ᱟᱞᱮᱥᱮᱫ᱾ ᱟᱯᱟᱱ ᱟᱹᱯᱤᱱ ᱠᱚ ᱜᱮ ᱫᱟᱜ ᱦᱟᱱᱟ ᱦᱟᱱᱟ ᱥᱚᱢᱚᱭ ᱟᱨ ᱡᱚᱱᱰᱨᱟ ᱠᱚ ᱨᱚᱦᱚᱭᱟ ᱮᱠᱫᱚᱢ ᱡᱚᱛᱚ ᱦᱚᱲ ᱜᱟᱹᱰᱤ ᱟᱫᱮᱨ ᱵᱟᱲᱟ ᱠᱟᱛᱮᱫ ᱾ ᱛᱟᱲᱟ ᱦᱩᱲᱟᱹ ᱟᱨᱦᱚᱸ ᱡᱚᱱᱰᱨᱟ ᱦᱟᱱᱮ ᱨᱟᱠᱟᱵ ᱮᱱᱟ ᱜᱩᱦᱩᱢ ᱠᱚᱠᱚ ᱞᱟᱜᱟᱣ ᱠᱮᱫᱟ ᱡᱚᱱᱰᱨᱟ ᱨᱟᱠᱟᱵ ᱮᱱᱟ ᱾ ᱚᱠᱚᱭ ᱫᱚ ᱥᱚᱵᱽᱡᱤ ᱞᱟᱜᱟᱣ ᱠᱮᱫᱟ ᱠᱩᱴ ᱠᱚᱣᱟᱱ ᱠᱷᱮᱛ ᱨᱮᱫᱚ ᱟᱨ ᱯᱚᱜ ᱠᱷᱮᱛ ᱨᱮᱫᱚ ᱦᱩᱲᱩᱭ ᱞᱟᱜᱟᱣ ᱠᱮᱫᱟ ᱟᱨᱦᱚᱸ ᱾ ᱜᱟᱹᱨᱢᱤ ᱦᱩᱲᱩ ᱜᱮᱭᱟ ᱜᱟᱹᱨᱢᱤ ᱦᱩᱲᱩ ᱚᱱᱟ ᱠᱚ ᱨᱟᱠᱟᱵ ᱮᱱᱟ ᱾ ᱟᱨᱦᱚᱸ ᱦᱟᱸᱜ ᱦᱩᱲᱩ ᱠᱚᱠᱚ ᱨᱟᱠᱟᱵᱟ ᱾ ᱦᱮᱸ ᱯᱷᱟᱠᱟ ᱫᱚ ᱵᱟᱝ ᱛᱟᱦᱮᱱᱟ
ᱟᱫᱚ ᱡᱟᱭᱦᱳᱠ ᱦᱮᱸ ᱟᱨ ᱟᱪᱪᱷᱟ ᱟᱯᱮ ᱥᱮᱫ ᱚᱱᱟ ᱯᱟᱴ ᱠᱚᱠᱚ ᱪᱟᱥ ᱜᱮᱭᱟ ᱥᱮ ᱵᱟᱝ? ᱡᱟᱦᱟᱸ- ᱯᱟᱴ ᱦᱳᱭᱛᱚᱵᱮᱱ ᱟᱸᱡᱚᱢ ᱟᱠᱟᱫᱟ ᱾
ᱪᱟᱥ ᱪᱟᱥ ᱱᱚᱜᱼᱚᱭ ᱪᱟᱥ ᱱᱚᱜᱼᱚᱭ ᱟᱫᱚᱢ ᱦᱚᱲ ᱫᱚᱠᱚ ᱜᱮᱫ ᱠᱟᱛᱮᱫ ᱠᱚ ᱪᱟᱰᱩᱭᱮᱫᱟ ᱯᱩᱠᱷᱨᱤ ᱨᱮ ᱟᱫᱚᱢ ᱦᱚᱲ ᱫᱚ ᱰᱩᱵᱟᱹᱣ ᱠᱟᱱ ᱛᱟᱠᱚᱣᱟ ᱚᱱᱟᱛᱮ ᱵᱟᱠᱚ ᱜᱮᱫ ᱟᱠᱟᱜᱼᱟ ᱱᱚᱜᱼᱚᱭ ᱫᱟᱜ ᱤᱫᱤᱭᱮᱫ ᱠᱟᱱ ᱛᱮᱢᱟ ᱟᱞᱮ ᱥᱮᱫ ᱢᱟ ᱵᱷᱟᱜᱤ ᱜᱮ ᱰᱩᱵᱟᱹᱣ ᱟᱠᱟᱫᱼᱟᱭ
ᱟᱪᱪᱷᱟ ᱟᱪᱪᱷᱟ
ᱚᱱᱮ ᱪᱚᱯᱚᱫ ᱡᱟᱜᱟ ᱱᱚᱫᱤ ᱱᱟᱞᱟ ᱠᱷᱟᱞ ᱵᱤᱞ ᱚᱱᱟ ᱠᱚᱫᱚ ᱯᱩᱨᱟ ᱯᱩᱨᱤ ᱯᱚᱨᱤᱯᱩᱨᱱᱚ ᱵᱷᱚᱨᱛᱤ ᱦᱩᱭ ᱠᱟᱱᱟ ᱾
ᱱᱚᱫᱤ ᱠᱷᱚᱡ ᱦᱚᱸ ᱫᱟᱜ ᱦᱤᱡᱩᱜ ᱠᱟᱱᱟ ᱠᱷᱮᱛ ᱠᱚᱨᱮ ᱦᱩᱲᱩ ᱠᱩ ᱚᱠᱚᱭ ᱠᱚᱣᱟᱜ ᱢᱮᱱᱟᱜ-ᱟ ᱩᱱᱠᱩᱣᱟᱜ ᱦᱚᱸ ᱢᱟᱱᱮ ᱰᱩᱵᱟᱹ ᱰᱩᱵᱟᱹ ᱢᱮᱱᱟᱜᱼᱟ ᱪᱚᱯᱚᱜ ᱡᱟᱜᱟ ᱛᱮᱢᱟ ᱩᱱᱩᱢ ᱪᱟᱵᱟᱣ ᱠᱟᱜ ᱟᱭ ᱦᱩᱲᱩ ᱠᱚᱦᱚᱸ ᱱᱚᱛᱮ ᱟᱞᱮ ᱥᱮᱫ ᱢᱟ ᱟᱫᱚ ᱰᱩᱰᱨᱩ ᱠᱟᱜ-ᱟᱭ ᱦᱟᱹᱠᱩ ᱡᱚᱢ ᱦᱩᱭᱩᱜ ᱱᱟ ᱠᱟᱹᱴᱤᱡ
ᱟᱪᱪᱷᱟ ᱟᱪᱪᱷᱟ
ᱚ ᱦᱟᱹᱠᱩ ᱠᱚᱯᱮ ᱧᱟᱢ ᱵᱟᱲᱟᱭᱮᱫ ᱠᱚᱜᱮᱭᱟ ᱛᱟᱦᱚᱞᱮ ᱵᱟᱝ?
ᱦᱟᱹᱠᱩ ᱧᱟᱢ ᱵᱟᱲᱟ ᱠᱚᱣᱟ ᱱᱚᱣᱟᱜ ᱱᱤᱛ ᱥᱚᱢᱚᱭ ᱦᱟᱸᱜ ᱱᱚᱜᱼᱚᱭ ᱛᱮᱦᱤᱧ ᱚᱠᱚᱭ ᱠᱚᱫᱚ ᱠᱚ ᱪᱟᱞᱟᱣ ᱠᱟᱱᱟ ᱟᱞᱮ ᱟᱛᱳ ᱠᱚᱨᱮᱱ ᱞᱟᱭᱤᱴ ᱟᱱᱛᱮ ᱦᱟᱹᱠᱩ ᱠᱚ ᱥᱚᱵᱚᱜ ᱠᱚᱣᱟ ᱧᱤᱫᱟᱹ ᱦᱟᱸᱜ ᱟᱹᱞᱤᱧ ᱫᱚ ᱫᱟᱜ ᱤᱭᱟᱹᱛᱮ ᱟᱹᱲᱤᱥ ᱞᱤᱧ ᱟᱹᱭᱠᱟᱹᱭᱼ ᱛᱮ ᱵᱟᱹᱞᱤᱧ ᱪᱟᱞᱟᱣ ᱞᱮᱱᱟ ᱾
ᱟᱪᱪᱷᱟ ᱟᱪᱪᱷᱟ ᱡᱟᱭᱦᱳᱠ ᱟᱹᱰᱤ ᱵᱟᱹᱲᱛᱤ ᱯᱮ ᱪᱟᱥ ᱜᱮᱭᱟ ᱾ ᱟᱪᱪᱷᱟ ᱟᱯᱮ ᱫᱚ ᱚᱱᱮ ᱡᱚᱭᱵᱚ ᱡᱟᱛᱤᱭᱚ ᱪᱟᱨ ᱮᱜ ᱥᱟᱨ ᱥᱮ ᱡᱟᱦᱟ ᱨᱟᱥᱟᱭᱚᱱᱤᱠ ᱥᱟᱨ ᱚᱠᱟᱴᱟᱜ ᱥᱟᱨ ᱡᱟᱹᱥᱛᱤ ᱯᱮ ᱵᱮᱵᱚᱦᱟᱨ ᱜᱮᱭᱟ?
ᱮᱠᱪᱩᱭᱮᱞᱤ ᱱᱚᱛᱮ ᱫᱚ ᱡᱚᱭᱵᱚᱼ ᱼᱟᱨ ᱫᱚ ᱟᱹᱰᱤ ᱠᱚᱢ ᱧᱚᱜ ᱜᱮ ᱾ ᱡᱮᱭᱥᱮ ᱡᱚᱭᱵᱳ ᱥᱟᱦᱟᱨ ᱫᱚ ᱟᱱ ᱡᱮᱴᱟ ᱜᱩᱨᱤᱡ ᱢᱟᱸᱫᱤ ᱠᱚ ᱛᱟᱦᱮᱱ ᱜᱮᱭᱟ ᱚᱱᱟ ᱠᱚᱠᱚ ᱤᱫᱤ ᱜᱮᱭᱟ ᱟᱨ ᱡᱚᱭᱵᱳ ᱥᱟᱦᱟᱨ ᱥᱟᱦᱟᱨ ᱫᱚᱠᱟᱱ ᱠᱷᱚᱱ ᱠᱚ ᱦᱟᱛᱟᱣ ᱜᱮᱭᱟ ᱠᱚᱢ ᱵᱤᱥᱤ ᱡᱟᱹᱥᱛᱤ ᱫᱚ ᱵᱟᱝ ᱾ ᱡᱚᱠᱷᱟ ᱠᱷᱟᱱ ᱫᱚ ᱡᱚᱛ ᱜᱮ ᱨᱟᱥᱤ ᱨᱟᱥᱟᱭᱚᱱᱤᱠ ᱥᱟᱨ, ᱰᱤ ᱮ ᱯᱤ ᱯᱚᱴᱟᱥ ᱤᱭᱩᱨᱤᱭᱟ ᱟᱨ ᱮᱢᱟᱱ ᱛᱮᱭᱟᱜ ᱠᱚ ᱯᱷᱮᱨᱟᱰᱚᱢ ᱚᱱᱟ ᱠᱚᱠᱚ ᱞᱟᱜᱟᱣ ᱜᱮᱭᱟ ᱨᱟᱥᱟᱭᱚᱱᱤᱠ ᱥᱟᱨ ᱟᱨ ᱡᱚᱭᱵᱳ ᱥᱟᱨ ᱫᱚ ᱚᱱᱮ ᱰᱷᱤᱨ ᱫᱚ ᱡᱚᱭᱵᱳ ᱥᱟᱨ ᱢᱟ ᱟᱞᱮ ᱥᱮᱫ ᱢᱟ ᱥᱟᱦᱟᱨ ᱫᱚ ᱵᱚᱞᱛᱮ ᱛᱤᱱ ᱥᱚᱢᱚᱭ ᱞᱟᱜᱟᱜ-ᱟ ᱡᱚᱠᱷᱚᱱ ᱡᱚᱱᱰᱨᱟ ᱠᱚ ᱪᱟᱥᱟ ᱛᱚᱠᱷᱚᱱ ᱦᱟᱜ ᱰᱷᱤᱨ ᱥᱟᱦᱟᱨ ᱫᱚ ᱞᱟᱜᱟᱜᱼᱟ ᱦᱟᱜ ᱾ ᱦᱩᱲᱩ ᱠᱚ ᱪᱟᱥ ᱛᱚᱠᱷᱚᱱ ᱫᱚ ᱚᱱᱮ ᱠᱷᱟᱹᱞᱤ ᱤᱭᱩᱨᱤᱭᱟ ᱦᱟᱸᱜ ᱞᱟᱜᱟᱜ-ᱟ ᱦᱟᱸᱜ ᱱᱟᱥᱮᱭᱟᱜ ᱦᱩᱲᱩ ᱠᱚ ᱡᱮᱣᱮᱫ ᱵᱟᱲᱟ ᱠᱟᱛᱮᱜ ᱤᱱᱟᱹ ᱜᱮ ᱾
ᱦᱮᱸ
ᱟᱨ ᱡᱩᱫᱤ ᱦᱩᱱᱟᱹᱝ ᱛᱤᱡᱩ ᱠᱚ ᱡᱚᱢ ᱠᱷᱟᱡ ᱢᱤᱫᱵᱟᱨ ᱠᱷᱮᱛ ᱠᱚᱨᱮ ᱛᱚᱠᱷᱚᱱ ᱠᱤᱴᱱᱟᱥᱚᱠᱥ ᱤᱭᱟᱹᱛᱮ ᱥᱯᱨᱳ ᱠᱮᱫ ᱜᱮ ᱦᱩᱭᱱᱟ
ᱟᱪᱪᱷᱟ ᱟᱪᱪᱷᱟ ᱡᱟᱦᱮᱨ ᱠᱚ ᱟᱹᱰᱤ ᱱᱟᱯᱟᱭ ᱟᱞᱮ ᱥᱮᱫ ᱦᱚᱸ ᱚᱱᱠᱟ ᱜᱮ ᱦᱚᱸ ᱢᱟᱱᱮ ᱱᱤᱛᱚᱜ ᱫᱚ ᱡᱚᱭᱵᱳ ᱡᱟᱛᱤᱭᱚ ᱥᱟᱨ ᱫᱚ ᱟᱹᱰᱤ ᱠᱚᱢ ᱜᱮ ᱪᱮᱫᱟᱜ ᱥᱮ ᱱᱤᱛᱚᱜ ᱚᱠᱚᱭ ᱚᱲᱟᱜ ᱠᱚᱨᱮ ᱦᱚᱸ ᱩᱱᱠᱩ ᱚᱱᱮ ᱰᱟᱝᱜᱨᱤ ᱠᱚᱦᱚᱸ ᱩᱱᱟᱹᱜ ᱵᱟᱹᱱᱩᱜ ᱠᱟᱜ ᱠᱚᱣᱟ ᱜᱟᱹᱭ ᱩᱱᱟᱹᱜ ᱵᱟᱹᱱᱩᱜ ᱟᱠᱟᱜ ᱠᱚᱣᱟ ᱟᱫᱚ ᱢᱟᱱᱮ ᱠᱤᱨᱤᱧ ᱠᱟᱛᱮᱜ ᱠᱷᱚᱛ ᱠᱚᱠᱚ ᱤᱫᱤ ᱜᱮᱭᱟ ᱟᱞᱮ ᱥᱮᱫ ᱚᱱᱠᱟ ᱧᱮᱞ ᱟᱠᱟᱱᱟ ᱛᱩᱵᱩ ᱨᱮᱦᱚᱸ ᱢᱟᱱᱮ ᱚᱱᱟ ᱡᱚᱭᱵᱳ ᱡᱟᱛᱤᱭᱳ ᱥᱟᱨ ᱡᱟᱦᱟ ᱚᱱᱟ ᱵᱮᱵᱚᱦᱟᱨ ᱫᱚ ᱟᱹᱰᱤᱴᱟᱜ ᱜᱮ ᱠᱚᱢ ᱟᱠᱟᱱᱟ ᱡᱟᱹᱥᱛᱤ ᱫᱚ ᱱᱤᱛᱚᱜ ᱫᱚ ᱚᱱᱟ ᱥᱟᱨ ᱵᱤᱥ ᱠᱩ ᱜᱮᱠᱚ ᱵᱮᱵᱚᱦᱟᱨ ᱫᱟ
ᱡᱟᱦᱟᱱᱟᱜ ᱵᱟᱡᱟᱨ ᱠᱷᱚᱱ ᱠᱤᱨᱤᱧ ᱠᱟᱛᱮᱜ ᱟᱵᱚ ᱵᱚᱱ ᱟᱹᱜᱩᱭᱟ ᱚᱱᱮ ᱚᱱᱟ ᱠᱚᱜᱮ
ᱚᱱᱟ ᱛᱮᱜᱮ ᱚᱱᱟ ᱠᱤᱴᱱᱟᱥᱚᱠ ᱥᱟᱨ ᱤᱭᱟᱹ ᱨᱟᱥᱟᱭᱱᱤᱠ ᱥᱟᱦᱟᱨ ᱡᱚᱢ ᱡᱚᱢ ᱛᱮ ᱠᱷᱮᱛᱨᱮ ᱞᱟᱜᱟᱣ ᱞᱟᱜᱟᱣ ᱛᱮ ᱦᱚᱲ ᱦᱚᱸ ᱵᱚᱱ ᱥᱟᱦᱟᱨ ᱪᱟᱵᱟᱣ ᱠᱟᱱᱟ
ᱦᱮᱸ ᱟᱫᱚ ᱥᱟᱦᱟᱨ ᱦᱚᱸ ᱵᱚᱱ ᱥᱟᱦᱟᱨ ᱠᱟᱱᱟ ᱚᱱᱟ